ᱡᱚᱦᱟᱨ ᱜᱮ ᱟᱹᱞᱤᱧᱟᱜ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱ ᱜᱮᱭᱟ᱾
ᱦᱳᱭ ᱤᱭᱟᱹ ᱪᱮᱫ ᱵᱤᱱ ᱪᱤᱠᱟᱹᱭ ᱫᱟ?
ᱱᱚᱜ ᱚᱭ ᱠᱤᱫᱩᱵ ᱡᱚᱢ ᱵᱟᱲᱟ ᱠᱟᱛᱮᱫ ᱦᱟᱸᱜ ᱞᱤᱧ ᱡᱤᱨᱟᱹᱣ ᱦᱟᱛᱟᱲ ᱠᱟᱱ ᱛᱟᱦᱮᱸᱫᱼᱟ᱾
ᱚ ᱦᱚᱭᱛᱚ ᱠᱤᱧᱩᱜ ᱡᱚᱢ ᱠᱚ ᱫᱚ ᱦᱩᱭ ᱱᱟ ᱵᱟᱝ?
ᱦᱳᱭ ᱦᱳᱭ᱾
ᱛᱟᱦᱚᱞᱮ ᱟᱯᱮ ᱥᱮᱱ ᱫᱚ ᱪᱮᱫ ᱞᱮᱠᱟ ᱫᱟᱜ ᱡᱟᱹᱲᱤ ᱠᱚ ᱦᱩᱭᱩᱜ ᱠᱟᱱᱟ?
ᱟᱨ ᱟᱞᱚᱵᱤᱱ ᱞᱟᱹᱭᱟ ᱫᱟᱜ ᱡᱟᱹᱲᱤ ᱟᱫᱤ ᱠᱟᱛᱮᱫ ᱫᱚ ᱫᱟᱜ ᱡᱟᱹᱲᱤ ᱫᱚ, ᱟᱞᱮ ᱥᱮᱫ ᱫᱚ ᱚᱱᱠᱟ ᱫᱚ ᱵᱟᱝ ᱦᱩᱭᱩᱜ ᱠᱟᱱᱟ᱾ ᱦᱚᱞᱟ ᱱᱚᱜ ᱮ ᱫᱟᱜ ᱟᱫ ᱞᱮ ᱛᱟᱦᱮᱸᱱᱟ, ᱛᱮᱦᱮᱧ ᱠᱷᱚᱱ ᱢᱟ ᱫᱚᱢᱮ ᱥᱤᱛᱩᱝ ᱟᱞᱮ ᱠᱟᱱᱟ ᱟᱞᱮ ᱢᱟ᱾
ᱦᱚᱸ ᱚᱱᱠᱟ ᱜᱮ ᱡᱚᱛᱚ ᱥᱮᱱ ᱫᱚ ᱵᱟᱭ ᱫᱟᱜ ᱫᱟ, ᱡᱟᱦᱟᱸ ᱥᱮᱱᱮ ᱫᱟᱜ ᱮᱫᱟ ᱚᱱᱛᱮ ᱫᱚᱢᱮ ᱫᱟᱜ ᱮᱫᱟ᱾ ᱟᱨ ᱵᱟᱝᱠᱷᱟᱱ ᱵᱟᱝᱜᱮ ᱫᱟᱜ ᱫᱟ᱾
ᱦᱳᱭ ᱦᱳᱭ᱾
ᱦᱳᱭ᱾
ᱟᱫᱚ ᱟᱯᱮ ᱥᱮᱫ ᱫᱚ ᱫᱟᱜ ᱡᱟᱹᱲᱤ ᱦᱩᱭᱩᱜ ᱠᱟᱱᱟ ᱥᱮ ᱵᱟᱝ ᱜᱮ?
ᱟᱞᱮ ᱥᱮᱱ ᱦᱚᱸ ᱚᱱᱠᱟ ᱜᱮ ᱫᱟᱜ ᱫᱚ ᱫᱟᱜ ᱮᱫᱟᱭ, ᱢᱮᱱᱠᱷᱟᱱ ᱠᱟᱹᱢᱤ ᱨᱮᱫᱚ ᱵᱟᱝ ᱞᱟᱜᱟᱜ ᱠᱟᱱᱟ ᱟᱹᱰᱤ ᱠᱚᱢ ᱠᱚᱢᱮ ᱫᱟᱜ ᱮᱫᱟ ᱢᱟᱱᱮ ᱡᱟ ᱞᱮᱠᱟ ᱡᱟᱹᱯᱩᱫ ᱮᱫᱟ? ᱟᱨ ᱟᱹᱰᱤ ᱰᱷᱮᱨ ᱫᱚ ᱵᱟᱭ ᱫᱟᱜ ᱮᱫᱟ ᱠᱚᱢ ᱠᱚᱢᱮ ᱫᱟᱜ ᱮᱫᱟ᱾ ᱨᱤᱢᱤᱞ ᱠᱟᱜ ᱠᱟᱱᱟᱭ ᱥᱟᱨᱟᱫᱤᱱ, ᱱᱚᱝᱠᱟ ᱞᱮᱠᱟ᱾
ᱟᱨ ᱛᱟᱦᱚᱞᱮ ᱨᱚᱦᱚᱭ ᱠᱚᱫᱚ ᱦᱩᱭᱮᱱ ᱛᱟᱯᱮᱭᱟ ᱥᱮ ᱵᱟᱝ ᱟᱯᱮᱭᱟᱜ ᱫᱚ?
ᱵᱟᱝᱜᱮ ᱮᱠᱟᱞ ᱟᱹᱣᱨᱤ ᱞᱮ ᱨᱚᱦᱚᱭᱟ ᱠᱟᱹᱴᱤᱡ ᱦᱚᱸ ᱟᱹᱣᱨᱤ ᱞᱮ ᱨᱚᱦᱚᱭᱟ ᱟᱞᱮ ᱫᱚ᱾ ᱟᱯᱮ ᱦᱚᱸ ᱠᱟᱹᱴᱤᱡ ᱦᱚᱸ ᱟᱹᱣᱨᱤᱯᱮ ᱨᱚᱦᱚᱭᱟ?
ᱟᱞᱮ ᱦᱚᱸ ᱚᱱᱠᱟ ᱜᱮ, ᱮᱠᱷᱚᱱᱚ ᱪᱮᱫ ᱦᱚᱸ ᱵᱟᱞᱮ ᱪᱤᱠ ᱨᱚᱦᱚᱭ ᱫᱚ ᱫᱟᱜ ᱜᱮ ᱵᱟᱹᱱᱩᱜ ᱠᱷᱮᱛ ᱠᱚᱨᱮ ᱫᱚ᱾
ᱚ ᱱᱤᱭᱟᱹ ᱵᱟᱨ ᱛᱟᱞᱚᱞᱮ ᱨᱚᱦᱚᱭ ᱦᱩᱭᱩᱜ ᱛᱟᱵᱚᱱ ᱪᱚ ᱵᱟᱝ ᱰᱚ, ᱟᱠᱟᱞ ᱟᱵᱚᱱᱟᱭ ᱯᱟᱥᱮᱫ ᱵᱟᱭ ᱫᱟᱜ ᱮ ᱛᱚ᱾
ᱦᱮᱸ ᱜᱮᱚᱛ ᱦᱩᱭ ᱫᱚ ᱦᱩᱭᱩᱜ ᱜᱮᱭᱟ ᱯᱟᱪᱮᱫ, ᱛᱟᱭᱚᱢ ᱛᱟᱭᱚᱢ ᱛᱮ ᱦᱩᱭ ᱟᱵᱚᱱᱟ ᱦᱟᱸᱜ᱾ ᱥᱟᱵᱚᱱ ᱵᱚᱸᱜᱟ ᱢᱩᱟᱹᱫ ᱥᱮᱫ ᱡᱩᱫᱤ ᱯᱟᱪᱮᱫ ᱫᱟᱜ ᱟᱵᱚᱱ ᱠᱷᱟᱱ ᱫᱚ ᱦᱟᱸᱜ᱾
ᱦᱳᱭ᱾ ᱟᱫᱚ ᱦᱚᱜ ᱚᱭ, ᱛᱚᱞᱟ ᱠᱚᱢᱟ ᱟᱹᱰᱤ ᱞᱟᱦᱟ ᱨᱮᱵᱚ ᱜᱤᱰᱤ ᱠᱟᱜ ᱥᱮ ᱟᱫᱚ ᱦᱟᱲᱟᱢᱚᱜ ᱠᱟᱱᱟ ᱥᱮ᱾
ᱦᱳᱭ ᱦᱳᱭ᱾
ᱫᱟᱜ ᱵᱟᱝ ᱞᱟᱜᱟᱣ ᱞᱮᱱᱠᱷᱟᱱ ᱫᱚ ᱦᱟᱲᱟᱢᱚᱜ ᱠᱟᱱᱟ ᱟᱫᱚ ᱚᱱᱟ ᱛᱟᱞᱟ ᱛᱚᱞᱟ ᱠᱚᱫᱚ ᱩᱱᱟᱹᱜ ᱵᱷᱟᱹᱜᱤ ᱴᱷᱤᱠ ᱫᱚ ᱦᱩᱲᱩ ᱠᱚᱫᱚ ᱵᱟᱢ ᱵᱟᱛᱨᱟᱜ ᱜᱮᱭᱟ ᱦᱟᱸᱜ᱾
ᱦᱳᱭ ᱟᱫᱚ ᱦᱟᱲᱟᱢ ᱞᱮᱠᱷᱟᱱ ᱦᱜᱫᱚ ᱚᱱᱠᱟ ᱫᱚ ᱵᱟᱝ ᱦᱩᱭᱩᱜᱼᱟ, ᱦᱳ ᱫᱚ ᱦᱩᱭᱩᱜᱼᱟ ᱚᱞᱯᱚ ᱧᱚᱜ᱾
ᱦᱳᱭ ᱦᱳᱭ ᱦᱚᱸ᱾ ᱴᱟᱭᱤᱢ ᱨᱮ ᱨᱚᱦᱚᱭ ᱞᱮᱠᱷᱟᱡ ᱫᱚ ᱢᱚᱸᱡᱽ ᱜᱤ ᱦᱩᱭᱩᱜᱼᱟ ᱥᱮ, ᱟᱫᱚ ᱠᱟᱹᱴᱤᱡ ᱮ ᱴᱟᱭᱤᱢ ᱯᱟᱨᱚᱢ ᱞᱮᱠᱷᱷᱟᱡ ᱩᱱᱟᱹᱜ ᱢᱚᱸᱡᱽ ᱫᱚ ᱵᱟᱝ ᱦᱩᱭᱩᱜᱼᱟ᱾
ᱦᱳᱭ᱾
ᱛᱟᱦᱚᱞᱮ ᱟᱯᱮ ᱥᱮᱫ ᱫᱚ ᱵᱤᱨ ᱵᱩᱨᱩ ᱢᱮᱱᱟᱜ ᱠᱟᱫᱟ?
ᱟᱞᱮ ᱥᱮᱫ ᱫᱚ ᱦᱟᱸᱜ ᱚᱱᱠᱟ ᱵᱤᱨ ᱵᱩᱨᱩ ᱫᱚ ᱵᱟᱹᱱᱩᱜ ᱠᱟᱫᱟ᱾ ᱟᱞᱮ ᱥᱮᱫ ᱢᱟ ᱡᱟᱦᱟᱸ ᱥᱮᱫ ᱵᱤᱱ ᱠᱚᱭᱚ ᱜᱟ ᱱᱚᱝᱠᱟ ᱵᱟᱹᱰ ᱠᱷᱮᱛ ᱜᱮ ᱟᱨᱦᱟᱸᱜ ᱚᱲᱟᱜ ᱫᱩᱣᱟᱹᱨ ᱛᱮᱜᱮ ᱯᱮᱨᱮᱡ ᱟᱠᱟᱱᱟ ᱦᱟᱸᱜ ᱟᱞᱮ ᱥᱮᱫ ᱫᱚ ᱦᱟᱸᱜ᱾
ᱚ ᱚᱱᱠᱟ ᱞᱮᱠᱟ ᱢᱟᱱᱮ ᱚᱱᱠᱟ ᱢᱟᱴᱷ ᱛᱟᱞᱟ ᱧᱚᱜ ᱜᱮᱭᱟᱯᱮ ᱵᱟᱝ
ᱦᱳᱭ ᱢᱟᱴᱷ ᱛᱟᱞᱟ ᱵᱟᱡᱟᱨ ᱛᱟᱞᱟ ᱚᱱᱠᱟ ᱞᱟᱹᱭ ᱜᱟᱱᱚᱜᱼᱟ
ᱦᱳ ᱢᱟᱴ ᱦᱚᱸ ᱵᱟᱡᱟᱨ ᱦᱚᱸ ᱢᱟᱱᱮ ᱵᱟᱱᱟᱨ ᱜᱮ ᱡᱟᱹᱥᱛᱤ ᱜᱮ ᱢᱮᱱᱟᱜ ᱜᱮᱭᱟ
ᱦᱳᱭ ᱦᱳᱭ
ᱦᱳ
ᱟᱨ ᱟᱯᱮ ᱥᱮᱫ ᱫᱚ ᱵᱤᱨ ᱵᱤᱨ ᱠᱚ ᱢᱮᱱᱟᱜᱼᱟ
ᱵᱟᱝ ᱵᱤᱨ ᱠᱚ ᱵᱟᱹᱱᱩᱜ ᱟᱠᱟᱫᱟ ᱟᱞᱮ ᱚᱱᱠᱟ ᱢᱟᱱᱮ ᱵᱟᱡᱟᱨ ᱵᱟᱡᱟᱨ ᱫᱚ ᱠᱟᱹᱴᱤᱡ ᱫᱩ ᱠᱤᱞᱳᱢᱤᱴᱟᱨ ᱜᱟᱱ ᱪᱟᱞᱟᱜ ᱦᱩᱭᱩᱜ ᱛᱟᱞᱮᱭᱟ ᱢᱮᱱᱠᱷᱟᱱ ᱟᱞᱮᱭᱟᱜ ᱚᱲᱟᱜ ᱢᱮᱱᱟᱜ ᱛᱟᱞᱮᱭᱟ ᱢᱟᱴᱷ ᱛᱟᱞᱟᱨᱮ ᱮᱸᱜ ᱚᱲᱟᱜ, ᱚᱲᱟᱜ ᱜᱮ ᱢᱟᱴᱷ ᱛᱟᱞᱟᱨᱮ ᱚᱱᱟ ᱢᱟᱴᱷ ᱛᱟᱞᱟ ᱨᱮᱫᱚ ᱢᱟᱱᱮ ᱜᱚᱴᱟ ᱠᱚ ᱪᱟᱥᱟ ᱥᱩᱫᱷᱩ ᱟᱞᱮ ᱚᱲᱟᱜ ᱜᱮ ᱜᱮ ᱢᱮᱱᱟᱜᱼᱟ ᱚᱱᱟ ᱠᱚᱨᱮᱱ ᱫᱚ ᱟᱹᱛᱩ ᱜᱮ ᱢᱮᱱᱟᱜ ᱛᱟᱞᱮᱭᱟ
ᱟᱪᱪᱷᱟ ᱟᱪᱪᱷᱟ ᱦᱳᱭ ᱟᱞᱮ ᱦᱚᱸ ᱚᱱᱠᱟ ᱜᱮ ᱞᱟᱹᱭ ᱜᱟᱱᱚᱜ ᱢᱟᱱᱮ ᱚᱲᱟᱜ ᱫᱚᱦ ᱢᱟᱴ ᱛᱟᱞᱟ ᱨᱮᱜᱮ ᱢᱮᱱᱟᱜ ᱛᱟᱞᱮᱭᱟ ᱟᱨ ᱟᱞᱮ ᱫᱚ ᱩᱱᱟᱹᱜ ᱥᱟᱺᱜᱤᱧ ᱫᱚ ᱵᱟᱝ ᱪᱟᱟᱜᱣ ᱦᱩᱭᱩᱜᱼᱟ ᱵᱟᱡᱟᱨ ᱦᱚᱸ ᱥᱩᱨ ᱜᱮᱛᱟᱞᱮᱭᱟ ᱥᱩᱨ ᱫᱚ ᱦᱟᱸᱜ ᱦᱳᱭ ᱚᱱᱠᱟ ᱡᱩᱫᱤ ᱢᱚᱬᱮ ᱢᱤᱱᱤᱴ ᱞᱮᱠᱟ ᱵᱤᱱ ᱛᱟᱲᱟᱢ ᱞᱮᱠᱷᱟᱱ ᱜᱮ ᱵᱟᱡᱟᱨ ᱨᱮᱵᱤᱱ ᱵᱚᱞᱚᱱᱟ ᱮᱠᱫᱚᱢ ᱦᱟᱸᱜ
ᱦᱳᱭ ᱥᱩᱨ ᱜᱮ ᱟᱞᱮ ᱫᱚ ᱠᱟᱹᱴᱤᱡ ᱫᱚ ᱪᱟᱞᱟᱜ ᱦᱩᱭᱩᱜ ᱛᱟᱞᱮᱭᱟ ᱳᱭ ᱫᱚᱥ ᱯᱚᱱᱨᱚ ᱢᱤᱱᱤᱴ ᱜᱟᱱ ᱫᱚ ᱞᱟᱜᱟᱜ ᱜᱮᱭᱟ ᱛᱟᱲᱟᱢ ᱛᱮᱫᱚ ᱠᱟᱹᱴᱤᱡ ᱰᱷᱮᱨᱚᱜᱼᱟ ᱥᱟᱭᱠᱮᱞ ᱛᱮᱵᱤᱱ ᱪᱟᱞᱟᱣ ᱞᱮᱠᱷᱟᱡ ᱫᱚ ᱞᱚᱜᱚᱱ ᱜᱮ ᱩᱱᱟᱹᱜ ᱫᱚ ᱵᱟᱝ ᱥᱩᱨ ᱜᱮᱛᱟᱞᱮᱭᱟ
ᱟᱫᱚ ᱮᱢᱱᱤ ᱫᱚᱠᱟᱱ ᱠᱚᱢᱟ ᱢᱮᱱᱟᱜ ᱜᱮᱭᱟ ᱮᱢᱱᱤ ᱡᱟᱦᱟᱸ ᱫᱚᱠᱟᱱ ᱠᱚ ᱟᱫᱚ ᱡᱟᱦᱟᱸ ᱢᱟᱨᱟᱝ ᱧᱚᱜ ᱵᱟᱡᱟᱨ ᱛᱟᱞᱮ ᱚᱱᱟ ᱫᱚ ᱠᱟᱹᱴᱤᱡ ᱪᱟᱞᱟᱜ ᱦᱩᱭᱩᱜᱼᱟ
ᱟᱪᱪᱷᱟ ᱛᱟᱦᱚᱞᱮ ᱚᱱᱠᱟ ᱪᱮᱫ ᱠᱚᱯᱮ ᱪᱮᱫ ᱠᱚ ᱚᱱᱠᱟ ᱪᱟᱥ ᱦᱩᱭᱩᱜ ᱜᱮᱭᱟ ᱟᱯᱮ ᱥᱮᱫ ᱫᱚ
ᱟᱞᱮ ᱥᱮᱫ ᱫᱚ ᱪᱟᱥ ᱵᱚᱞᱛᱮ ᱜᱮᱞᱮ ᱱᱚᱜ ᱚᱭ ᱱᱤᱭᱟᱹ ᱴᱟᱭᱤᱢ ᱜᱮ ᱦᱩᱲᱳ ᱦᱩᱭᱩᱜ ᱠᱟᱱᱟ ᱟᱫᱚ ᱦᱩᱲᱩ ᱫᱚ ᱵᱟᱞᱮ ᱪᱟᱥᱟ ᱢᱤᱫ ᱢᱤᱫ ᱫᱷᱟᱣ ᱜᱮ ᱦᱩᱲᱩ ᱫᱚ ᱛᱟᱨᱯᱚᱨᱮ ᱟᱫᱚ ᱚᱱᱠᱟ ᱞᱮᱠᱟ ᱫᱚ ᱠᱷᱚᱥᱞᱟ ᱠᱚ ᱛᱩᱲᱤ ᱠᱚ ᱜᱩᱦᱩᱢ ᱠᱚ ᱛᱟᱨᱯᱚᱨᱮ ᱡᱚᱱᱰᱨᱟ ᱠᱚ ᱪᱷᱳᱞᱟ ᱠᱚ ᱢᱟᱥᱨᱤ ᱫᱟᱹᱞ ᱚᱱᱟ ᱠᱚᱜᱮ ᱚᱱᱟ ᱚᱱᱟ ᱠᱚᱱᱟᱜ ᱡᱟᱹᱥᱛᱤ ᱫᱚ ᱵᱟᱝᱜᱮ ᱦᱩᱭᱩᱜᱼᱟ ᱮᱴᱟᱜᱟᱜ
ᱟᱹᱰᱤ ᱱᱟᱯᱟᱭ ᱜᱮᱯᱮ ᱪᱟᱥ ᱠᱟᱫᱟᱯᱮ ᱟᱞᱮ ᱢᱟ ᱚᱱᱠᱟ ᱫᱚ ᱵᱟᱞᱮ ᱪᱟᱥ ᱜᱮᱭᱟ ᱟᱞᱮ ᱥᱮᱫ ᱫᱚ ᱚᱱᱟ ᱠᱚᱫᱚ ᱵᱟᱝ ᱦᱩᱭᱩᱜᱼᱟ ᱟᱞᱮᱥᱮᱫ ᱫᱚ ᱦᱟᱸᱜ ᱚᱱᱠᱟ ᱦᱳᱲᱩ ᱫᱚ ᱵᱟᱨ ᱫᱷᱟᱣᱞᱮ ᱪᱟᱥᱟ ᱟᱨ ᱟᱹᱞᱩ ᱯᱮᱸᱭᱟᱡᱽ ᱟᱨ ᱚᱱᱮ ᱟᱱᱟᱥᱯᱟᱛᱤ ᱠᱚᱜᱮ
ᱚ ᱦᱚᱭ ᱛᱚ ᱟᱯᱮ ᱥᱮᱫ ᱫᱚ ᱫᱟᱜ ᱢᱮᱱᱟᱜ ᱛᱮ ᱢᱟᱱᱮ ᱥᱮᱞᱚ ᱠᱚ ᱢᱤᱱᱤ ᱠᱚ ᱢᱮᱱᱟᱜᱼᱟ
ᱦᱮᱸ ᱟᱞᱮ ᱥᱮᱫ ᱫᱚ ᱥᱮᱞᱚ ᱠᱚᱫᱚ ᱫᱚᱢᱮ ᱢᱮᱱᱟᱜᱼᱟ
ᱚ ᱚᱱᱟ ᱠᱷᱟᱹᱛᱤᱨ ᱛᱮ ᱢᱟᱱᱮ ᱪᱟᱥ ᱜᱮᱭᱟ ᱯᱮ ᱟᱞᱩ ᱠᱚ ᱟᱞᱮ ᱥᱮᱱ ᱫᱚ ᱵᱟᱹᱱᱩᱜ ᱟᱥᱮ ᱟᱞᱮ ᱛᱟᱦᱮ ᱡᱟᱦᱟᱸ ᱠᱚᱢ ᱫᱟᱜ ᱛᱮ ᱦᱩᱭᱩᱜᱼᱟ ᱠᱷᱚᱥᱞᱟ ᱠᱚᱫᱚ ᱩᱱᱟᱹᱜ ᱫᱟᱜ ᱫᱚ ᱵᱟᱭ ᱞᱟᱜ ᱜᱮᱭᱟ ᱥᱮ ᱠᱚᱢ ᱫᱟᱜ ᱛᱮᱜᱮ ᱦᱩᱭᱩᱜ ᱜᱮᱭᱟ
ᱦᱳᱭ ᱦᱳᱭ ᱚᱱᱟ ᱠᱚᱫᱚ ᱚᱞᱯᱚ ᱫᱟᱜ ᱜᱮ
ᱦᱚᱭ ᱚᱱᱟ ᱠᱷᱟᱹᱛᱤᱨ ᱛᱮᱫ ᱫᱚ ᱦᱩᱭᱩᱜ ᱜᱮᱭᱟ ᱟᱫᱚ ᱡᱩᱫᱤ ᱟᱞᱮ ᱥᱮ ᱪᱮᱫ ᱦᱚᱸ ᱟᱯᱮ ᱞᱮᱠᱟ ᱛᱟᱦᱮᱸ ᱠᱚᱜ ᱛᱟᱞᱮᱭᱟ ᱟᱨ ᱵᱟᱝᱠᱷᱟᱱ ᱟᱢᱫᱟ ᱢᱟᱨᱟᱝ ᱛᱟᱞᱮ ᱜᱚᱴᱟ ᱠᱚ ᱪᱟᱥ ᱵᱟᱲᱟ ᱜᱮᱭᱟ ᱟᱫᱚ ᱵᱟᱹᱱᱩᱜ ᱟᱠᱟᱫᱟ ᱥᱮ ᱟᱫᱚ ᱜᱚᱴᱟ ᱢᱟᱴᱷ ᱜᱮ ᱦᱩᱲᱩ ᱡᱩᱫᱤ ᱨᱟᱠᱟᱵ ᱮᱱᱟ ᱡᱟᱦᱟᱸᱭᱟᱜ ᱡᱩᱫᱤ ᱛᱚᱲᱟ ᱛᱩᱲᱤ ᱠᱤᱝᱵᱟ ᱠᱷᱚᱥᱞᱟ ᱵᱟᱭ ᱮᱨ ᱞᱮᱫᱟ ᱟᱫᱚ ᱩᱱᱤᱭᱟᱜ ᱢᱟᱴᱷ ᱫᱚ ᱯᱷᱟᱸᱠᱟ ᱜᱮ ᱛᱟᱦᱮᱱᱟ ᱟᱫᱚ ᱚᱱᱠᱟ ᱡᱟᱹᱥᱛᱤ ᱫᱚ ᱵᱟᱠᱚ ᱨᱚᱦᱚᱭᱟ
ᱟᱪᱪᱷᱟ
ᱩᱱᱟᱹᱜ ᱜᱟᱱ ᱫᱚ ᱯᱷᱟᱸᱠᱟ ᱢᱟᱴ ᱜᱮ ᱛᱟᱦᱮᱱ ᱜᱮᱭᱟ ᱦᱩᱲᱩ ᱛᱮᱫ ᱜᱮᱠᱚ ᱨᱚᱦᱚᱭ ᱜᱮᱭᱟ ᱮᱴᱟᱜ ᱠᱤᱪᱷᱩ ᱫᱚ ᱩᱱᱟᱹᱜ ᱫᱚ ᱵᱟᱝ ᱜᱮ
ᱛᱟᱦᱞᱮ ᱱᱤᱛ ᱫᱚ ᱪᱮᱫ ᱠᱚᱵᱤᱱ ᱪᱤᱠᱟᱹ ᱵᱟᱲᱟᱭ ᱛᱮ
ᱦᱮᱸ
ᱱᱤᱛ ᱫᱚ ᱪᱮᱫ ᱠᱚᱵᱤᱱ ᱪᱤᱠᱟᱹ ᱵᱟᱲᱟᱭ ᱛᱮ ᱚᱱᱠᱟ ᱠᱟᱹᱢᱤ ᱠᱚᱜᱮ ᱥᱮ ᱚᱞᱚᱜ ᱠᱚᱦᱚᱸ ᱵᱤᱱ ᱚᱞᱚᱜ ᱜᱮᱭᱟ
ᱦᱚᱭ ᱟᱫᱚ ᱱᱤᱛᱚᱜ ᱫᱚ ᱡᱚᱛᱚᱜ ᱜᱮ ᱟᱫᱚ ᱠᱟᱹᱢᱤ ᱚᱲᱟᱜ ᱨᱮᱱᱟᱜ ᱠᱟᱹᱢᱤ ᱥᱟᱶᱛᱮ ᱟᱫᱚ ᱚᱞᱚᱜ ᱦᱚᱸ ᱚᱞᱚᱜ ᱠᱟᱱ ᱜᱮᱭᱟᱞᱤᱧ ᱚᱞ ᱯᱟᱲᱦᱟᱣ ᱦᱚᱸ ᱦᱩᱭᱩᱜ ᱠᱟᱱ ᱜᱮᱭᱟ ᱟᱫᱚ ᱟᱵᱚ ᱢᱟ ᱟᱵᱚ ᱢᱟ ᱦᱚᱭ ᱟᱫᱚ ᱟᱵᱚ ᱫᱚ ᱡᱚᱛᱚᱱᱟᱜ ᱜᱮᱛᱚ ᱥᱮᱬᱟᱭ ᱦᱩᱭᱩᱜ ᱛᱟᱵᱚᱱᱟ ᱚᱲᱟᱜ ᱨᱮᱱᱟᱜ ᱠᱟᱹᱢᱤ ᱥᱟᱶᱛᱮ ᱚᱞᱚᱜ ᱯᱟᱲᱦᱟᱜ ᱡᱚᱛᱚ ᱜᱮᱥᱮ
ᱦᱚᱭ ᱦᱚᱭ ᱢᱟᱫ ᱠᱟᱹᱢᱤ ᱦᱚᱸ ᱫᱚᱨᱠᱟᱨ ᱜᱮ ᱦᱮᱸ ᱟᱹᱞᱤᱧ ᱫᱚ ᱦᱟᱸᱜ ᱚᱱᱠᱟ ᱵᱟᱝᱞᱤᱧ ᱚᱞᱚᱜ ᱟᱠᱟᱱᱟ ᱢᱮᱴᱨᱤᱠ ᱢᱟ ᱯᱮ ᱯᱮ ᱫᱷᱟᱣ ᱫᱩᱲᱩᱵ ᱠᱟᱛᱮ ᱦᱚᱞᱤᱧ ᱯᱷᱮᱞ ᱠᱮᱫᱟ
ᱟᱫᱚ ᱵᱟᱵᱤᱱ ᱮᱢ ᱠᱟᱜᱼᱟ
ᱟᱫᱚ ᱵᱟᱹᱞᱤᱧ ᱮᱢ ᱟᱠᱟᱫᱟ ᱞᱟᱡᱟᱣ ᱛᱮ ᱚᱠᱟᱠᱟ ᱵᱤᱱ ᱚᱠᱟ ᱞᱮᱠᱟᱞᱤᱧ ᱮᱢᱟ
ᱟᱫᱚ ᱢᱤᱫᱴᱮᱱ ᱥᱟᱵᱡᱮᱠᱴ ᱨᱮᱜᱮ ᱵᱤᱱ ᱦᱮᱸ ᱪᱮᱫ ᱵᱤᱱ ᱞᱟᱹᱭ ᱮᱫᱟ
ᱡᱩᱫᱤ ᱯᱮ ᱯᱮ ᱫᱷᱟᱣ ᱞᱤᱧ ᱯᱷᱮᱞ ᱠᱮᱫᱟ ᱟᱵᱟᱨ ᱟᱵᱟᱨ ᱮᱢ ᱥᱟᱱᱟᱞᱤᱧ ᱛᱚ ᱟᱫᱚ ᱢᱚᱱᱮ ᱠᱚ ᱵᱟᱭ ᱜᱚᱦᱚ ᱞᱮᱫ ᱛᱮ ᱟᱫᱚ ᱵᱟᱞᱤ ᱧᱟᱢ ᱞᱮᱫᱟ
ᱦᱚᱭ ᱛᱚ ᱯᱮ ᱫᱷᱟᱣ ᱵᱤᱱ ᱮᱢ ᱟᱠᱟᱟᱜᱼᱟ ᱚᱱᱟᱜᱤ ᱟᱹᱰᱤ ᱢᱟᱨᱟᱝ ᱠᱟᱛᱷᱟ ᱟᱫᱚ ᱯᱮ ᱯᱮ ᱫᱷᱟᱣ ᱨᱮᱦᱚᱸ ᱢᱤᱫ ᱫᱷᱟᱣ ᱨᱮᱦᱚᱸ ᱟᱫᱚ ᱢᱤᱫᱴᱮᱱ ᱥᱟᱵᱡᱮᱠᱴ ᱜᱮ ᱛᱟᱦᱮᱸ ᱠᱟᱱᱟ ᱜᱮ ᱛᱤᱱᱟᱹᱜ ᱜᱟᱱ
ᱦᱚᱭ ᱚᱱᱮ ᱢᱤᱫᱴᱟᱝ ᱯᱷᱮᱞᱮᱫ ᱛᱟᱦᱮᱸᱜᱼᱟ ᱚᱱᱮ ᱵᱟᱝ ᱵᱟᱨᱭᱟ ᱥᱟᱵᱡᱮᱠᱴ ᱨᱮ ᱩᱱᱠᱚ ᱟᱨ ᱤᱝᱞᱤᱥ ᱵᱟᱹᱞᱤᱧ ᱫᱟᱲᱮᱭᱟᱜ ᱠᱟᱱ ᱛᱟᱦᱮᱸᱫᱼᱟ
ᱦᱚᱭ ᱟᱫᱚ ᱟᱵᱚ ᱚᱱᱟ ᱨᱮᱜᱮ ᱛᱚ ᱠᱟᱹᱴᱤᱡ ᱵᱚᱱ ᱫᱩᱨᱵᱚᱞ ᱜᱮᱭᱟ ᱡᱚᱛᱚ ᱜᱮ ᱟᱹᱞᱤᱧ ᱟᱹᱞᱤᱧ ᱦᱚᱸ ᱚᱱᱟ ᱨᱮᱜᱮ ᱫᱩᱨᱵᱚᱞ ᱫᱚ ᱢᱮᱱᱟᱜ ᱞᱤᱧᱟ ᱮᱱᱛᱮ ᱨᱮᱦᱚᱸ ᱚᱱᱠᱟ ᱞᱮᱠᱟ ᱫᱚ ᱵᱟᱹᱞᱤᱧ ᱯᱷᱮᱞ ᱵᱟᱲᱟ ᱟᱠᱟᱫᱟ ᱟᱞᱚᱞᱤᱧ ᱯᱷᱮᱞ ᱢᱟ ᱟᱫᱚ ᱠᱷᱟᱱ ᱫᱚ ᱮᱱᱛᱮ ᱨᱮᱦᱚᱸ ᱟᱹᱰᱤ ᱠᱚᱴᱷᱮ ᱢᱚᱴᱷᱮ ᱛᱮ ᱛᱟᱵ ᱦᱩᱭ ᱟᱠᱟᱱᱟ ᱟᱹᱰᱤ ᱵᱚᱛᱚᱨ ᱥᱟᱞᱟᱜ
ᱟᱪᱪᱷᱟ ᱟᱪᱪᱷᱟ ᱢᱮᱱ ᱟᱵᱤᱱ ᱫᱚ ᱟᱹᱰᱤ ᱵᱷᱟᱜᱮ ᱮᱠᱫᱚᱢ ᱠᱤᱱ ᱛᱟᱵ ᱟᱠᱟᱫᱟ ᱟᱹᱞᱤᱧ ᱢᱟ ᱚᱱᱟ ᱦᱚᱸ ᱵᱟᱞᱤᱧ ᱛᱟᱵ ᱫᱟᱲᱮᱭᱟᱜᱫᱟ ᱩᱱᱠᱩ ᱨᱮᱜᱮᱞᱤᱧ ᱪᱷᱟᱴᱟᱣ ᱫᱚᱦᱚᱭᱮᱱ ᱫᱚ
ᱦᱩᱸ ᱟᱹᱰᱤ ᱠᱚᱥᱴᱚ ᱠᱟᱛᱮᱫ ᱟᱹᱰᱤ ᱢᱟᱱᱮ ᱢᱟᱱᱮ ᱡᱚᱛᱚ ᱠᱚᱨᱤᱜᱮ ᱴᱷᱤᱠ ᱜᱮ ᱦᱩᱭᱩᱜᱼᱟ ᱤᱝᱞᱤᱥ ᱟᱨ ᱚᱱᱟ ᱤᱭᱟᱹ ᱫᱚ ᱚᱝᱠᱚ ᱫᱚ ᱚᱱᱟ ᱫᱚ ᱠᱚᱴᱷᱤᱱ ᱜᱮᱭᱟ ᱢᱚᱱᱮᱭᱟᱵᱚᱱ ᱠᱚᱴᱷᱤᱱᱟ ᱠᱤᱱᱛᱩ ᱵᱩᱡ ᱞᱮᱠᱷᱟᱱ ᱫᱚ ᱥᱚᱦᱚᱡ ᱜᱮᱭᱟ ᱟᱫᱚ ᱟᱥᱚᱞᱮ ᱟᱵᱚᱣᱟᱜ ᱵᱚᱦᱚᱨ ᱨᱮᱜᱮ ᱚᱱᱟ ᱫᱚ ᱵᱟᱝ ᱵᱚᱞᱚᱱᱟ ᱥᱮ ᱚᱱᱟ ᱠᱷᱟᱹᱛᱤᱨ ᱛᱮ ᱟᱵᱚ ᱠᱳᱪᱷᱤᱱ ᱜᱮᱵᱚᱱ ᱢᱚᱱᱮ ᱜᱮᱭᱟ ᱵᱟᱠᱷᱟᱡ ᱫᱚ ᱚᱞᱚᱜ ᱯᱟᱲᱦᱟᱜ ᱫᱚ ᱩᱱᱟᱹᱜ ᱴᱟ ᱫᱚ ᱵᱟᱝ ᱤᱭᱟᱹᱣᱼᱟ ᱠᱟᱹᱢᱤ ᱞᱮᱠᱟ ᱫᱚ ᱪᱟᱯ ᱫᱚ ᱵᱟᱹᱱᱩᱜᱼᱟ ᱢᱮᱱᱠᱷᱟᱱ ᱟᱵᱚ ᱫᱚ ᱵᱟᱵᱚ ᱢᱚᱱᱮᱭᱟᱼᱟ ᱚᱞᱚᱜ ᱯᱟᱲᱦᱟᱜ ᱴᱟᱹᱭᱤᱢ ᱨᱮ ᱦᱟᱸᱜ ᱦᱟᱱᱟᱭᱟᱵᱚᱱ ᱱᱟᱣᱟᱭᱟᱵᱚᱱ ᱟᱫᱚ ᱵᱟᱵᱚᱱ ᱜᱩᱨᱩᱯᱛᱚᱣᱟᱜᱼᱟ ᱟᱫᱚ ᱯᱷᱮᱞ ᱜᱮᱭᱟᱵᱚᱱ ᱛᱚᱜᱚᱜᱮ
ᱦᱳᱭ ᱾
ᱚᱱᱠᱟ ᱠᱟᱛᱮᱫ ᱜᱮ ᱟᱹᱰᱤ ᱦᱚᱲ ᱫᱚ ᱚᱱᱠᱟ ᱠᱟᱛᱮ ᱜᱮᱠᱚ ᱵᱟᱹᱜᱤᱭᱮᱫᱟ ᱟᱫᱚ ᱵᱟᱝ ᱯᱟᱲᱦᱟᱜ ᱥᱟᱱᱟᱭᱟ ᱟᱫᱚ ᱵᱟᱝ ᱮ ᱯᱟᱲᱦᱟᱣ ᱞᱮᱱᱟ ᱟᱫᱚ ᱵᱟᱹᱜᱤ ᱠᱮᱫᱟᱭ ᱾
ᱦᱳᱭ ᱟᱫᱚ ᱟᱹᱞᱤᱧ ᱦᱚᱸ ᱚᱱᱠᱟ ᱜᱮ ᱵᱟᱹᱜᱤ ᱠᱮᱫᱟᱞᱤᱧ ᱱᱤᱛ ᱫᱷᱟᱹᱨᱤᱡ ᱦᱟᱜ ᱱᱤᱛᱚ ᱫᱚ ᱟᱫᱚ ᱠᱟᱹᱢᱤ ᱦᱩᱭᱩᱜ ᱠᱟᱱᱟ ᱟᱨᱚ ᱠᱟᱹᱢᱤ ᱠᱚ
ᱦᱩᱸ ᱦᱩᱸ ᱦᱩᱸ ᱟᱫᱚ ᱾ ᱟᱵᱚ ᱫᱚ ᱟᱥᱚᱞ ᱫᱚ ᱟᱥᱚᱞ ᱫᱚ ᱟᱵᱚ ᱫᱚ ᱯᱟᱲᱦᱟᱜ ᱜᱮᱛᱟᱵᱚᱱ ᱥᱮ ᱯᱟᱲᱦᱟᱜ ᱵᱚᱱ ᱵᱟᱹᱜᱤ ᱞᱮᱠᱷᱟᱡ ᱫᱚ ᱪᱮᱫ ᱵᱚ ᱪᱤᱠᱟᱹᱭᱟ ᱾ ᱪᱮᱫ ᱟᱫᱚ ᱠᱟᱹᱢᱤ ᱦᱩᱭᱩᱜᱼᱟ ᱾
ᱠᱟᱹᱢᱤ ᱦᱩᱭᱩᱜᱼᱟ ᱦᱳᱭ ᱾
ᱡᱩᱫᱤ ᱵᱤᱱ ᱯᱟᱲᱦᱟᱣ ᱠᱚᱣᱟ ᱮᱸᱲᱮ ᱠᱟᱡ ᱫᱚ ᱚᱠᱟᱨᱮ ᱦᱳᱥᱴᱮᱞ ᱨᱮ ᱥᱮ ᱢᱮᱥ ᱨᱮ ᱛᱟᱦᱮᱸ ᱠᱟᱛᱮᱜ ᱵᱤᱱ ᱯᱟᱲᱦᱟᱣ ᱠᱚᱜᱼᱟ ᱟᱫᱚ, ᱚᱱᱠᱟ ᱢᱟ ᱵᱟᱝ ᱦᱩᱭ ᱞᱮᱱᱟ ᱥᱮ ᱟᱫᱚ ᱪᱮᱫ ᱮᱢ ᱪᱤᱠᱟᱹᱭᱟ ᱟᱫᱚ ᱠᱟᱹᱢᱤ ᱜᱮ ᱦᱩᱭᱩᱜ ᱟᱥᱮ
ᱦᱳᱭ ᱦᱳᱭ ᱾
ᱚᱱᱟᱦᱚ ᱴᱷᱤᱠ ᱜᱮᱭᱟ ᱟᱫᱚ ᱛᱚᱵᱩ ᱛᱚ ᱪᱮᱥᱴᱟ ᱞᱮᱫᱟᱹᱭ ᱵᱤᱱ ᱛᱚ ᱯᱮ ᱫᱷᱟᱣ ᱵᱤᱱ ᱮᱢ ᱠᱮᱜᱼᱟ ᱢᱟᱱᱮ ᱚᱱᱟ ᱜᱮ ᱟᱹᱰᱤ ᱢᱟᱨᱟᱝ ᱠᱟᱛᱷᱟ
ᱛᱚ ᱪᱮᱥᱴᱟ ᱞᱮᱭᱟᱵᱤᱱ ᱟᱱᱟ ᱜᱮ,
ᱵᱟᱹᱞᱤᱧ ᱛᱟᱵ ᱫᱟᱲᱮᱭᱟᱜ ᱜᱮᱭᱟ ᱾
ᱦᱳᱭ ᱟᱵᱤᱱ ᱪᱤᱠᱟᱹᱭᱟ ᱟᱫᱚ ᱪᱤᱠᱟᱹᱭᱟᱵᱤ ᱚᱱᱟ ᱫᱚ ᱵᱟᱝ ᱡᱟᱦᱟᱸ ᱡᱤᱱᱤᱥ ᱵᱟᱝ ᱦᱩᱭᱩᱜᱼᱟ ᱚᱱᱟ ᱫᱚ ᱦᱟᱡᱟᱨ ᱪᱮᱥ ᱢᱟ, ᱴ ᱠᱟᱛᱮ ᱦᱚᱸ ᱵᱟᱝ ᱦᱩᱭᱩᱜᱼᱟ ᱟᱨ ᱵᱟᱠᱷᱟᱡ ᱫᱚ ᱟᱨ ᱵᱟᱠᱷᱟᱡ ᱫᱚ ᱟᱞᱜᱟ ᱛᱮᱜᱮ ᱦᱩᱭᱩᱜᱼᱟ ᱾ ᱦᱮᱸ ᱦᱮᱸ ᱵᱟ ᱮᱱᱛᱮ ᱨᱮᱦᱚᱸ ᱢᱚᱱᱮ ᱠᱚᱫᱚ ᱠ ᱠᱟᱹᱴᱤᱡ ᱵᱟᱹᱲᱤ ᱡᱚᱜ ᱜᱮᱭᱟ ᱥᱮ ᱡᱮ ᱯᱮ ᱯᱮ ᱫᱷᱟᱣ ᱤᱧ ᱮᱢ ᱠᱮᱫᱟ ᱢᱤᱫ ᱫᱷᱟᱣ ᱦᱚᱸ ᱢᱤᱫ ᱫᱷᱟᱣ ᱦᱚᱸ ᱵᱟᱹᱧ ᱵᱟᱹᱧ ᱠᱚᱧᱟᱞᱤᱯᱷᱟᱭ ᱞᱮᱫᱟ ᱢᱚᱱᱮ ᱛᱚ ᱦᱩᱭᱩᱜ ᱜᱮᱭᱟ ᱥᱮ
ᱦᱳᱭ ᱦᱳᱭ ᱮᱠᱫᱚᱢ
ᱟᱫᱚ ᱢᱚᱱᱮ ᱵᱟᱹᱲᱤᱡ ᱠᱟᱛᱮᱫ ᱫᱚ ᱪᱮᱫ ᱟᱫᱚ ᱴᱷᱤᱠ ᱜᱮ ᱦᱟᱸᱜ ᱦᱩᱭᱩᱜᱼᱟ ᱡᱟᱦᱟ ᱚᱱᱟ ᱵᱟᱝ ᱦᱩᱭ ᱠᱟᱱᱟ ᱟᱨᱦᱚᱸ ᱚᱱᱠᱟ ᱜᱮ ᱠᱟᱹᱢᱤ ᱠᱟᱛᱮᱜ ᱡᱚᱢ ᱦᱩᱭᱩᱜᱼᱟ ᱟᱫᱚ ᱪᱤᱠᱟᱹᱭ ᱟᱵᱤᱱ ᱢᱟ
ᱦᱳᱭ ᱟᱫᱚ ᱪᱮᱫ ᱠᱟᱹᱢᱤ ᱠᱟᱛᱮ ᱜᱮ ᱡᱚᱢ ᱦᱩᱭᱩᱜ ᱛᱟᱞᱤᱧᱟ ᱟᱹᱞᱤᱧ ᱫᱚ ᱦᱟᱸᱜ ᱟᱯᱮ ᱠᱚᱜᱮ ᱪᱟᱹᱠᱨᱤ ᱠᱚ ᱡᱚᱰᱤ ᱯᱮ ᱧᱟᱢ ᱞᱮᱠᱷᱟᱱ ᱵᱷᱟᱜᱮ
ᱦᱳᱭ ᱟᱫᱚ ᱯᱟᱲᱦᱟᱜ ᱠᱟᱱᱟᱞᱮ ᱢᱮᱱᱛᱮ ᱪᱟᱠᱨᱤ ᱧᱟᱢ ᱩᱛᱟᱹᱨ ᱜᱮ ᱦᱩᱭᱩᱜᱼᱟ ᱾ ᱚᱱᱟ ᱫᱚ ᱦᱟᱸᱜ ᱠᱟᱛᱷᱟ ᱫᱚ ᱵᱟᱝ ᱠᱟᱱᱟ ᱟᱫᱚ ᱪᱮᱥ ᱪᱮᱥᱴᱟ ᱢᱟ ᱡᱚᱛᱚ ᱦᱚᱲ ᱜᱮᱵᱚᱱ ᱪᱮᱥᱴᱟᱭ ᱫᱟ, ᱟᱵᱤᱱ ᱦᱚᱸ ᱡᱮᱢᱚᱱ ᱯᱮ ᱯᱮ ᱫᱷᱟᱣ ᱮᱢ ᱠᱟᱛᱮᱫ ᱵᱤᱱ ᱪᱮᱥᱴᱟ ᱠᱮᱫᱟ ᱾ ᱟᱞᱮ ᱦᱚᱸ ᱚᱱᱠᱟᱞᱮ ᱪᱮᱥᱴᱟᱭᱮᱫᱟ ᱡᱩᱫᱤ ᱞᱮ ᱫᱟᱲᱮᱭᱟᱜᱼᱟ ᱾ ᱪᱮᱫᱟᱜ ᱵᱟᱝ?
ᱦᱳᱭ ᱦᱳᱭ, ᱟᱫᱚ ᱪᱮᱥᱴᱟᱭ ᱛᱟᱵᱚᱱ ᱯᱮ ᱟᱯᱮ ᱠᱚᱜᱮ ᱦᱟᱸᱜ ᱯᱟᱪᱮᱫ ᱯᱮ ᱯᱟᱨᱚᱢ ᱫᱟᱲᱮᱭᱟᱜ ᱠᱷᱟᱱ ᱫᱚ ᱦᱟᱸᱜ,
ᱦᱳᱭ ᱟᱫᱚ ᱱᱮᱛᱟᱨᱼᱟᱜ ᱡᱟ ᱯᱚᱨᱤᱥᱛᱷᱤᱛᱤ ᱧᱮᱞᱚᱜ ᱠᱟᱱᱟ ᱥᱮ ᱟᱹᱰᱤ ᱠᱚᱢᱯᱤᱴᱤᱥᱮᱱ ᱡᱩᱹᱜ ᱥᱮ ᱟᱹᱰᱤ ᱜᱟᱱ ᱟᱵᱚ ᱫᱚ ᱨᱮᱸᱜᱮᱡ ᱱᱟᱪᱟᱨ ᱦᱚᱲ ᱫᱚ ᱚᱠᱟᱨᱮ ᱴᱤᱭᱩᱥᱚᱱ ᱮᱢ ᱯᱟᱲᱦᱟᱣ ᱫᱟᱲᱮᱭᱟᱜᱼᱟ ᱾ ᱚᱠᱟᱨᱮᱢ ᱯᱩᱭᱥᱟᱢ ᱧᱟᱢᱼᱟ ᱾ ᱚᱱᱠᱟ ᱞᱮᱠᱟᱛᱮ ᱟᱵᱚ ᱫᱚ ᱴᱟᱠᱟ ᱯᱚᱭᱥᱟ ᱫᱚ ᱵᱟᱹᱱᱩᱜ ᱛᱚᱵᱮ ᱱᱟᱥᱮᱸ,
ᱦᱳᱭ ᱟᱫᱚ ᱦᱚᱲ ᱜᱮᱵᱚᱱ ᱨᱮᱸᱜᱮᱡᱽ ᱜᱮᱫᱚ ᱟᱵᱚ ᱫᱚ
ᱦᱳᱭ ᱟᱵᱚ ᱫᱚ ᱯᱩᱭᱞᱩ ᱠᱷᱚᱱᱟᱜ ᱜᱮ ᱨᱮᱸᱜᱮᱡᱽ ᱟᱨ ᱨᱮᱸᱜᱮᱡᱽ ᱜᱮ ᱢᱮᱱᱟᱜ ᱵᱚᱱᱟ ᱾ ᱡᱟᱹᱱᱤᱡ ᱠᱷᱟᱱ ᱦᱟᱯᱮᱱ ᱦᱚᱸ ᱨᱮᱸᱜᱮᱡᱽ ᱜᱮᱵᱚᱱ ᱛᱟᱸᱦᱮᱱᱟ ᱾
ᱚᱱᱠᱟ ᱜᱮ ᱦᱟᱸᱜ ᱚᱞ ᱢᱮᱱᱟᱜᱼᱟ ᱟᱵᱚ ᱴᱷᱮᱡ ᱫᱚ ᱦᱟᱸᱜ,
ᱦᱳᱭ ᱟᱫᱚ ᱡᱩᱫᱤ ᱟᱵᱚ ᱡᱩᱫᱤ ᱚᱱᱟ ᱯᱟᱲᱦᱟᱣ ᱠᱟᱛᱮᱫ ᱡᱟᱦᱟᱭ ᱡᱩᱫᱤ ᱦᱚᱭ ᱟᱵᱤᱱ ᱡᱩᱫᱤ ᱵᱤᱱ ᱯᱟᱥ ᱠᱮᱭᱟ ᱯᱟᱲᱦᱟᱣ ᱠᱟᱛᱮᱫ ᱪᱟᱹᱠᱨᱤ ᱵᱤᱱ ᱧᱟᱢ ᱠᱮᱭᱟ ᱛᱟᱦᱚᱞᱮ, ᱟᱫᱚ ᱟᱯᱮᱭᱟᱜ ᱯᱚᱨᱤᱵᱟᱨ ᱨᱮᱫᱚ ᱟᱫᱚ ᱢᱤᱫᱴᱮᱱ ᱠᱮᱴᱮᱡ ᱥᱟᱹᱦᱤᱡ ᱛᱤᱸᱜᱩᱭᱱᱟ ᱟᱵᱤᱱ ᱟᱵᱤᱱ ᱛᱤᱱᱟᱹᱜ ᱵᱷᱳᱨ ᱵᱤᱱ ᱛᱟᱦᱮᱱᱟ ᱩᱱᱟᱹᱜ ᱵᱷᱳᱨ ᱫᱚ ᱴᱟᱠᱟ ᱯᱩᱭᱥᱟ ᱨᱮᱱᱟᱜ ᱩᱱᱟᱹᱜ ᱜᱟᱱ ᱫᱚ ᱚᱵᱷᱟᱵ ᱫᱚ ᱵᱟᱝ ᱛᱟᱦᱮᱱᱟ ᱥᱮ
ᱦᱳᱭ ᱦᱳᱭ,
ᱫᱚ ᱟᱫᱚ ᱵᱟᱹᱵᱤᱱ ᱯᱟᱲᱦᱟᱣ ᱞᱮᱱᱟ ᱢᱟᱱᱮ ᱟᱵᱤᱱ ᱦᱚᱸ ᱠᱟᱹᱢᱤ ᱠᱟᱛᱮᱜ ᱡᱚᱢ ᱦᱩᱭᱩᱜ ᱛᱟᱵᱤᱱᱟ ᱾ ᱟᱞᱤᱧ ᱦᱚᱸ ᱡᱩᱫᱤ ᱯᱟᱲᱦᱟᱣ ᱯᱟᱲᱦᱟᱣ ᱛᱮ, ᱪᱮ ᱦᱚᱸ ᱵᱟᱹᱞᱤᱧ ᱧᱟᱢᱟ ᱟᱞᱤᱧ ᱦᱚᱸ ᱚᱱᱠᱟ ᱠᱟᱹᱢᱤ ᱠᱟᱛᱮ ᱡᱚᱢ ᱦᱩᱭᱩᱜ ᱛᱟᱹᱞᱤᱧ ᱢᱟᱱᱮ ᱟᱵᱚ ᱫᱚ ᱚᱱᱠᱟ ᱠᱟᱹᱢᱤ ᱠᱟᱛᱮᱜ ᱜᱮ ᱡᱚᱢ ᱦᱩᱭᱩᱜ
ᱡᱚᱢ ᱦᱩᱭᱩᱜ ᱛᱟᱵᱚᱱᱟ ᱦᱳᱭ
ᱟᱫᱚ ᱨᱮᱸᱜᱮᱡ ᱦᱚᱲ ᱡᱩᱫᱤ ᱚᱱᱠᱟ ᱪᱮᱫ ᱦᱚᱸ ᱵᱟᱭ ᱧᱟᱢᱟ ᱟᱫᱚ ᱩᱱᱤ ᱪᱮᱫ ᱮ ᱪᱤᱠᱟᱹᱭᱟ ᱠᱟᱹᱢᱤ ᱵᱟᱠᱷᱟᱡ ᱫᱚ ᱪᱮᱫ ᱮ ᱪᱤᱠᱟᱹ- -ᱭᱟ ᱩᱱᱤ ᱫᱚ ᱟᱨ ᱩᱱᱤ ᱛᱚ ᱦᱚᱲᱟᱜ ᱟᱨ ᱴᱟᱠᱟ ᱯᱩᱭᱥᱟ ᱦᱟᱛᱟᱣ ᱠᱟᱛᱮ ᱛᱚ ᱟᱨ ᱵᱟᱭ ᱠᱤᱥ- ᱥᱟ. ᱲ ᱫᱟᱲᱮᱭᱟᱜᱼᱟ ᱥᱮ
ᱠᱟᱹᱢᱤ ᱠᱟᱛᱮ ᱦᱚᱸ ᱟᱵᱚ ᱫᱚ ᱵᱟᱵᱚ ᱠᱤᱥᱟᱹᱲ ᱫᱟᱲᱮᱭᱟᱜ ᱫᱚᱢᱮ ᱫᱚᱢᱮ ᱠᱚ ᱫᱚᱢᱮ ᱠᱚ ᱠᱷᱟᱴᱟᱣ ᱵᱚᱱᱟ ᱟᱵᱚ ᱫᱚ
ᱦᱩᱸ ᱫᱚᱢᱮ ᱠᱚ ᱠᱷᱟᱴᱟᱣ ᱵᱚᱱᱟ ᱟᱨ ᱟᱵᱚ ᱫᱚ ᱢᱟᱱᱮ ᱡᱚᱢ ᱟᱵᱚᱱ ᱫᱚᱢᱮ ᱟᱨ ᱫᱚᱦᱚᱭ ᱟᱵᱚᱱ ᱠᱚᱢ ᱠᱷᱚᱨᱚᱪ ᱟᱵᱚᱱ ᱡᱟᱥ- ᱛᱤ ᱟᱨ ᱢᱟᱱᱮ ᱵᱷᱟᱜᱤ ᱡᱤᱱᱤᱥ ᱨᱮ ᱵᱟᱵᱚ ᱠᱷᱚᱨᱚᱪᱟ ᱵᱟᱹᱲᱤᱡ ᱨᱮ ᱟᱞᱛᱩ - ᱯᱷᱟᱞᱛᱩ ᱨᱮᱵᱚ ᱠᱷᱚᱨᱚᱪ ᱠᱟᱜᱼᱟ ᱵᱟᱵᱚᱱ ᱦᱤᱥᱟᱹᱵᱼᱟ ᱟᱵᱚ ᱫᱚ ᱡᱩᱫᱤ ᱢᱤᱫ- ᱴᱮᱱ ᱥᱚᱝᱥᱟᱨ ᱨᱮ ᱡᱩᱫᱤ ᱯᱩᱱ ᱦᱚᱲ ᱠᱚ ᱛᱟᱦᱮᱱᱟ ᱯᱮ ᱦᱚᱲ ᱠᱚ ᱠᱟᱹᱢᱤᱭᱟ ᱢᱤᱫ ᱦᱚᱲ ᱵᱟᱭ ᱠᱟᱹᱢᱤᱭᱟ ᱮᱱᱛᱮ ᱨᱮᱦᱚᱸ ᱥᱚᱝᱥᱟᱨ ᱴᱟᱱᱟᱴᱟᱹᱱᱤ ᱪᱟᱞᱟᱜ ᱛᱟᱵᱚᱱᱟ ᱟᱨ ᱮᱴᱟᱜ ᱠᱚᱫᱚ ᱧᱮᱞ ᱠᱚᱢ ᱢᱤᱫ ᱦᱚᱲᱮ ᱠᱟᱹᱢᱤ ᱨᱮᱦᱚᱸ ᱟᱠᱚ ᱢᱚᱬᱮ ᱦᱚᱲ ᱠᱚ ᱡᱚᱢ ᱨᱮᱦᱚᱸ ᱮᱱᱛᱮ ᱨᱮᱦᱚᱸ ᱴᱷᱤᱠ ᱜᱮᱭᱟ ᱩᱱᱠᱩᱣᱟᱜ ᱫᱚ ᱠᱩᱲᱟᱹᱜ ᱛᱟᱠᱚᱣᱟ
ᱦᱳᱭ ᱟᱫᱚ ᱟᱵᱚ ᱫᱚ ᱦᱟᱸᱜ ᱚᱱᱠᱟ, ᱚᱱᱠᱟ ᱦᱤᱥᱟᱹᱵᱽ ᱨᱮᱱᱟᱜ ᱫᱚ ᱵᱟᱵᱚ ᱡᱚᱢᱟ ᱟᱵᱚ ᱫᱚ ᱟᱹᱛᱷᱟᱹᱲᱤ ᱜᱮᱵᱚ ᱡᱚᱢ ᱜᱤᱰᱤ ᱠᱟᱜᱼᱟ ᱵᱟᱸ
ᱦᱳᱭ
ᱟᱨ ᱩᱱᱠᱩ ᱫᱚ ᱫᱤᱠᱩ ᱫᱚ ᱠᱟᱹᱴᱤᱡ ᱚᱱᱠᱟ ᱦᱤᱥᱟᱹᱵᱽ ᱦᱤᱥᱟᱹᱵᱽ ᱠᱚ ᱡᱚᱢᱟ
ᱦᱚᱸ ᱮᱴᱟᱜ ᱠᱚᱫᱚ ᱦᱤᱥᱟᱹᱵᱽ ᱧᱚᱜ ᱠᱚ ᱡᱚᱢᱟ ᱠᱚ ᱦᱤᱥᱟᱹᱵ ᱠᱟᱛᱮᱜ, ᱟᱵᱚ ᱫᱚ ᱵᱟᱵᱚᱱ ᱦᱤᱥᱟᱹᱵᱽᱟ ᱟᱨ ᱩᱱᱠᱩ ᱫᱚ ᱡᱟᱦᱟᱱᱟᱜ ᱨᱮᱠᱚ ᱠᱷᱚᱨᱚᱪ ᱨᱮᱦᱚᱸ ᱟᱵᱚ ᱞᱮᱠᱟ ᱡᱮ ᱦᱟᱺᱰᱤ ᱯᱟᱹᱨ ᱡᱟᱦᱟᱸ ᱨᱮ ᱠᱟᱹᱢᱤ ᱟᱹᱜᱩ ᱠᱤᱫᱟᱹᱧ ᱵᱟᱨ ᱦᱚᱲᱤᱧ ᱦᱚᱦᱚ ᱟᱜ ᱠᱤᱱᱟ ᱪᱚ ᱛᱤᱦᱤᱱ ᱫᱚ ᱦᱟᱺᱰᱤ ᱵᱚᱱ ᱧᱩᱭᱟ ᱥᱮ ᱯᱟᱹᱣᱨᱟᱹ ᱵᱚᱱ ᱧᱩᱭᱟ ᱟᱫᱚ ᱚᱱᱟ ᱯᱩᱭᱥᱟᱹ ᱫᱚ ᱚᱸᱰᱮ ᱪᱟᱵᱟ ᱠᱮᱫᱟ ᱟᱫᱚ ᱚᱱᱟ ᱫᱚ ᱚᱱᱟ ᱫᱚ ᱟᱫᱚ ᱮᱴᱟᱜ ᱨᱮ ᱞᱟᱜᱟᱣ ᱠᱚᱜ-ᱟ ᱢᱮᱱᱠᱷᱟᱱ ᱚᱱᱟ ᱨᱮᱫᱚ ᱵᱟᱭ ᱞᱟᱜᱟᱣ ᱞᱮᱫᱟ ᱥᱮ ᱟᱨ ᱩᱱᱠᱩ ᱫᱚ ᱵᱟᱝ ᱩᱱᱤ ᱡᱟᱦᱟᱸᱭ ᱮ ᱟᱹᱜᱩ ᱠᱟᱜᱼᱟ ᱚᱱᱟ ᱜᱮ ᱟᱹᱰᱤ ᱨᱮᱰᱮᱫ ᱵᱮᱰᱮᱫ ᱮ ᱫᱚᱦᱚ ᱠᱟᱜᱼᱟ ᱚᱱᱟ ᱯᱩᱭᱥᱟᱹ ᱫᱚ ᱵᱟᱭ ᱠᱷᱚᱨᱚᱪ ᱛᱟᱭᱟ,
ᱟᱹᱰᱤ ᱡᱚᱜᱟᱣ ᱡᱚᱛᱚᱱ ᱠᱚ ᱫᱚᱦᱚ ᱠᱟᱜᱼᱟ ᱚᱛᱷᱚᱪᱚ ᱵᱷᱟᱜᱮ ᱢᱚᱱᱫᱚ ᱠᱚ ᱡᱚᱢᱟ ᱟᱨ ᱟᱵᱚ ᱫᱚ ᱟᱲᱟᱜ ᱛᱮᱠᱮ ᱫᱟᱜ ᱢᱟᱹᱰᱤ ᱵᱚᱱ ᱡᱚᱢ ᱨᱮᱦᱚᱸ ᱟᱨ ᱵᱚᱱ ᱠᱟᱹᱢᱤ ᱨᱮᱦᱚᱸ ᱵᱟᱝ,
ᱵᱟᱝ ᱠᱩᱲᱟᱹᱜ ᱛᱟᱵᱚᱱᱟ ᱦᱳᱭ ᱮᱠᱫᱚᱢ,
ᱚᱝᱠᱟ ᱠᱟᱛᱮᱜ ᱜᱮ ᱟᱵᱚᱣᱟᱜ ᱡᱤᱭᱚᱱ ᱫᱚ ᱠᱷᱟᱸᱰᱟᱜ ᱠᱟᱱ ᱛᱟᱵᱚᱱᱟ,
ᱚᱱᱠᱟ ᱜᱮ ᱪᱟᱞᱟᱣ ᱤᱫᱤᱜ ᱛᱟᱵᱚᱱᱟ ᱡᱟ ᱞᱤᱧ ᱵᱩᱡᱷᱟᱹᱣ ᱫᱟ ᱟᱹᱞᱤᱧ ᱫᱚ ᱦᱟᱸᱜ,
ᱦᱳᱭ ᱟᱫᱚ ᱯᱚᱨᱤᱵᱚᱨᱛᱚᱱ ᱞᱮᱱᱠᱷᱟᱡ ᱢᱟ ᱵᱷᱟᱜᱤ ᱠᱟᱛᱷᱟ ᱟᱫᱚ ᱪᱤᱠᱟᱹᱭᱟᱵᱤᱱ ᱵᱟᱝ ᱦᱩᱭᱩᱜ ᱠᱷᱟᱱ ᱫᱚ ᱪᱤᱠᱟᱹᱛᱮᱱᱟᱜ ᱪᱮᱫ ᱦᱚᱸ ᱥᱮ ᱵᱟᱹᱱᱩᱜᱼᱟ